ᱦ
ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱᱟ, ᱤᱧᱟᱜ ᱮᱢ ᱟᱸᱡᱚᱢ ᱮᱫᱟ? ᱟᱪᱪᱷᱟ ᱾ ᱪᱮᱫ ᱮᱢ ᱪᱮᱠᱟᱭᱫᱟ? ᱚ ᱪᱮᱫ ᱜᱮ ᱵᱟᱝᱜᱮ ᱱᱚᱼᱚᱭ ᱱᱮ ᱛᱚᱜ ᱫᱚ ᱦᱟᱸᱜ ᱜᱤᱛᱤᱡ ᱵᱟᱲᱟ ᱦᱩᱭ ᱟᱠᱟᱱᱟ ᱟᱞᱮᱥᱮᱱ ᱫᱚ ᱠᱟᱹᱴᱤᱡ ᱡᱟᱹᱯᱩᱫ ᱵᱟᱲᱟᱭ ᱫᱟᱭ ᱛᱚ, ᱚᱱᱟ
ᱚ ᱡᱟᱹᱯᱩᱫ ᱫᱟᱭ ᱵᱟᱝ ᱾
ᱦᱳᱭ, ᱟᱯ-ᱟᱢᱜᱮ ᱪᱮᱫ ᱠᱚᱢ ᱪᱤᱠᱟᱹ ᱵᱟᱲᱟᱭᱮᱫᱼᱟ ᱛᱟᱦᱚᱞᱮ?
ᱤᱧ ᱦᱚᱧ ᱤᱧ ᱦᱚᱸ ᱠᱟᱹᱴᱤᱡ ᱤᱧ ᱫᱩᱲᱩᱵ ᱵᱟᱲᱟ ᱟᱠᱟᱱᱟ ᱱᱚᱜᱼᱚᱸᱰᱮ ᱚᱲᱟᱜ ᱥᱮᱫ ᱨᱮᱜᱮ ᱾
ᱟᱪᱪᱷᱟ ᱾
ᱚᱱᱛᱮ ᱪᱟᱞᱟᱣ ᱦᱩᱭᱱᱟ ᱠᱷᱟᱱ ᱢᱮᱨᱚᱢ ᱜᱩᱯᱤ ᱤᱫᱤ ᱦᱩᱭ ᱞᱮᱱᱟ ᱵᱟᱹᱫᱽ ᱥᱮᱡ ᱾
ᱚ, ᱟᱪᱪᱷᱟ ᱾ ᱦᱮᱸ ᱛᱟᱦᱚᱞᱮ ᱦᱟᱸᱜ ᱢᱮᱨᱚᱢ ᱜᱩᱯᱤ ᱛᱤᱱᱟᱹᱜ ᱜᱟᱱ ᱢᱮᱨᱚᱢ ᱫᱚ ᱪᱟᱥ ᱟᱠᱟᱫ ᱠᱚᱣᱟᱢ?
ᱢᱮᱨᱚᱢ ᱫᱚ ᱵᱮᱥᱤ ᱫᱚ ᱵᱟᱹᱱᱩᱜ ᱠᱚᱣᱟ, ᱢᱮᱱᱟᱜ ᱠᱚᱣᱟ ᱫᱚᱥ ᱯᱚᱱᱨᱚᱴᱤ ᱜᱟᱱ ᱢᱮᱱᱟᱜ ᱠᱚᱣᱟ, ᱚᱝᱠᱩ ᱜᱤ ᱠᱟᱹᱴᱤᱡ ᱧᱮᱞ ᱵᱟᱲᱟ ᱦᱩᱭᱩᱜ ᱠᱟᱱᱟ ᱾
ᱟᱪᱪᱷᱟ ᱾
ᱦᱮᱸ ᱛᱚ ᱾
ᱮᱠᱞᱟ ᱜᱮ ᱥᱮ ᱱᱚᱝᱠᱟ ᱟᱯᱮ ᱟᱹᱛᱩ ᱠᱚᱨᱮᱱ ᱟᱨᱚ ᱠᱚ ᱤᱫᱤ ᱵᱟᱲᱟ ᱞᱮᱫ ᱠᱚᱣᱟ ᱥᱮ ᱮᱠᱞᱟ ᱜᱮᱢ ᱤᱫᱤᱞᱮᱫ ᱠᱚᱣᱟ?
ᱟᱨ ᱫᱟᱜ ᱫᱟᱭ ᱛᱚ ᱟᱫᱚ ᱦᱮᱛᱚᱜ ᱩᱱᱟᱹᱜ ᱫᱚ ᱵᱟᱠᱚ ᱤᱫᱤᱭᱮᱜ ᱠᱚᱣᱟ ᱟᱫᱚ ᱚᱠᱚᱭ ᱫᱚ ᱦᱳᱲᱳ ᱨᱚᱭ ᱛᱚ ᱛᱳᱫ ᱛᱚ ᱟᱫᱚ ᱩᱱᱟᱹᱜ ᱫᱚ ᱵᱟᱠᱚ ᱪᱟᱣ ᱠᱟᱱᱟ ᱛᱮᱦᱮᱧ ᱫᱚ, ᱤᱧ ᱜᱤᱧ ᱪᱟᱣ ᱞᱮᱱᱟ ᱤᱫᱤ ᱞᱮᱫ ᱠᱚᱣᱟᱹᱧ ᱾
ᱦᱳᱭ ᱾ ᱦᱳᱭ ᱢᱟᱱᱮ ᱪᱮᱫ ᱠᱚ ᱞᱟᱹᱭᱟ ᱥᱤᱛᱩᱝ ᱥᱤᱛᱩᱝ ᱥᱚᱢᱚᱭ ᱢᱟ ᱦᱟᱸᱜ ᱚᱝᱠᱟ ᱦᱟᱸᱜ ᱪᱮᱫ ᱠᱚ ᱞᱟᱹᱭᱟ ᱫᱟᱜ ᱥᱚᱢᱚᱭ ᱢᱟ ᱚᱝᱠᱟ ᱢᱮᱨᱚᱢ ᱢᱟ ᱮ ᱠᱟᱹᱴᱤᱡ ᱪᱩᱞᱩᱝ ᱫᱟᱜ ᱠᱚ ᱧᱟᱢ ᱞᱮᱠᱷᱟᱱ ᱜᱮ ᱦᱟᱸᱜ ᱠᱚ ᱫᱟᱹᱲ ᱩᱛᱟᱹᱨᱟ, ᱟᱫᱚ ᱚᱱᱟ ᱠᱷᱟᱹᱛᱤᱨ ᱜᱮ ᱦᱟᱸᱜ ᱡᱟᱦᱟᱸ ᱡᱚ ᱠᱷᱚᱱ ᱜᱮ ᱠᱟᱹᱴᱤᱡ ᱯᱷᱟᱸᱠᱟ ᱜᱚᱫᱮ ᱛᱚᱠᱷᱚᱱ ᱜᱮ ᱤᱫᱤ ᱜᱚᱫ ᱞᱮᱠᱚ ᱠᱷᱟᱱ ᱱᱟᱯᱟᱭᱚᱜᱼᱟ ᱦᱮᱸ ᱵᱟᱝ!
ᱮᱠᱫᱚᱢ ᱾ ᱟᱯᱮᱨᱮᱱ ᱫᱚ ᱵᱟᱹᱱᱩᱜ ᱠᱚᱣᱟ ᱢᱮᱨᱚᱢ ᱠᱚ?
ᱟᱞᱮᱨᱮᱱ ᱫᱚ ᱢᱮᱱᱟᱜ ᱫᱚ ᱢᱮᱱᱟᱜ ᱠᱚᱜᱮᱭᱟ ᱦᱟᱸᱜ ᱟᱫᱚ ᱟᱹᱞᱤᱧ ᱫᱚ ᱦᱟᱸᱜ ᱵᱟᱹᱱᱩᱜ ᱞᱤᱧᱟᱹ ᱛᱚ ᱚᱸᱰᱮ ᱚᱲᱟᱜ ᱨᱮᱫᱚ ᱟᱫᱚ ᱚᱱᱟ ᱠᱷᱟᱹᱛᱤᱨ ᱛᱮ ᱦᱟᱸᱜ ᱚᱲᱟᱜ ᱠᱚᱨᱮ ᱦᱚᱲ ᱜᱮ ᱟᱫ ᱱᱤᱛᱚᱜ ᱫᱚ ᱵᱟᱨᱭᱟ ᱜᱟᱱ ᱢᱮᱨᱚᱢ ᱵᱟᱨᱭᱟ ᱯᱮᱭᱟ ᱢᱮᱨᱚᱢ ᱢᱮᱱᱟᱜ ᱠᱚᱣᱟ ᱟᱫᱚ ᱱᱤᱛᱚᱜ ᱫᱚ ᱚᱱᱠᱟ ᱦᱟᱜ ᱛᱚᱞ ᱵᱟᱲᱟ ᱠᱟᱠᱚ ᱠᱟᱱᱟ ᱠᱚᱛ ᱪᱟᱥ ᱟᱛᱤᱧ ᱠᱟᱱᱟ ᱥᱮ ᱟᱨ ᱦᱟᱸᱜ ᱚᱱᱠᱟ ᱦᱟᱸᱜ ᱥᱚᱢᱚᱭ ᱠᱚᱦᱚᱸ ᱵᱟᱝ ᱧᱟᱢᱚᱜ ᱠᱟᱱᱟ ᱜᱩᱯᱤ ᱞᱟᱹᱜᱤᱫ ᱛᱮ᱾ ᱟᱹᱞᱤᱧ ᱞᱤᱧ ᱪᱟᱞᱟᱣ ᱞᱮᱱᱠᱷᱟᱱ ᱡᱟᱜᱮ ᱢᱮᱨᱚᱢ ᱞᱤᱧ ᱜᱩᱯᱤ ᱯᱤ ᱵᱟᱲᱟ ᱠᱮ ᱠᱚᱣᱟ ᱟᱫᱚ ᱟᱹᱞᱤᱧ ᱦᱚᱸ ᱱᱤᱛᱚᱜ ᱦᱚᱸ ᱵᱟᱞᱤᱧ ᱪᱟᱞᱟᱣ ᱦᱟᱛᱟᱲᱚᱜ ᱠᱟᱱᱟ ᱚᱲᱟᱜ᱾ ᱦᱳᱭ᱾
ᱦᱮᱸ ᱛᱚ᱾ ᱠᱮᱞᱟᱥ ᱦᱩᱭᱩᱜ ᱠᱟᱱ ᱛᱟᱯᱮᱭᱟ ᱟᱞᱮᱭᱟᱜ ᱠᱚᱞᱮᱡ ᱨᱮ?
ᱠᱞᱟᱥ ᱫᱚ ᱦᱟᱯᱮ ᱱᱤᱛᱳ ᱫᱚ ᱦᱟᱸᱜ ᱵᱟᱝ ᱦᱩᱭ ᱦᱟᱛᱟᱲᱚᱜ ᱛᱟᱞᱮᱭᱟ ᱚᱱᱠᱟᱭ ᱞᱟᱹᱭ ᱫᱟᱠᱚ ᱜᱚᱢᱠᱮ ᱠᱚ ᱞᱟᱹᱭ ᱫᱟᱠᱚ ᱦᱟᱸᱜ ᱱᱚᱜᱼᱚᱭ᱾ ᱟᱜᱚᱥᱴ ᱠᱷᱚᱱᱟᱜ ᱟᱞᱮ ᱦᱚᱸ ᱟᱜᱚᱥᱴ ᱠᱷᱚᱱᱟᱜ ᱠᱚ ᱞᱟᱹᱭᱫᱟᱭ ᱫᱚᱥ ᱛᱟᱹᱨᱤᱠᱷ ᱵᱷᱤᱛᱤᱨ ᱛᱮ᱾ ᱤᱱᱴᱟᱨᱱᱮᱞ ᱞᱮ ᱦᱟᱛᱟᱣ ᱛᱟᱞᱮᱭᱟᱠᱚ ᱦᱟᱸᱜ ᱟᱫᱚ᱾ ᱟᱨ ᱚᱱᱠᱟ ᱱᱟᱣᱟᱱ ᱜᱤᱫᱽᱨᱟᱹ ᱠᱚᱣᱟᱜ ᱦᱚᱸ᱾ ᱦᱳᱭ ᱱᱟᱣᱟᱱ ᱜᱤᱫᱽᱨᱟᱹ ᱠᱚᱣᱟᱜ ᱦᱚᱸ ᱚᱱᱠᱟᱟᱜ ᱜᱮ ᱦᱮᱸ ᱫᱚᱥ ᱛᱟᱹᱨᱤᱠᱷ ᱠᱷᱚᱱᱟᱜ ᱠᱮᱞᱟᱥ ᱟᱨᱟᱢᱵᱚ ᱨᱮᱱᱟᱜ ᱠᱟᱛᱷᱟᱭ ᱜᱚᱢᱠᱮ ᱞᱟᱹᱭᱫᱟᱭ ᱦᱟᱸᱜ ᱟᱫᱚ ᱦᱟᱸᱜ ᱟᱯᱮ ᱪᱮᱫ ᱪᱤᱠᱟᱹᱜ ᱠᱟᱱᱟ᱾
ᱱᱚᱝᱠᱟ ᱛᱚ ᱯᱚᱨᱤᱠᱠᱷᱟ ᱛᱤᱥ ᱦᱩᱭᱩᱜ ᱛᱟᱭᱟ ᱯᱷᱚᱨ ᱥᱮᱢ ᱠᱚᱣᱟᱜ ᱫᱚ?
ᱩᱱᱠᱩ ᱦᱚᱸᱜ ᱵᱟᱝᱠᱚ ᱱᱤᱛ ᱫᱷᱟᱹᱨᱤᱡᱛᱮ ᱱᱳᱴᱤᱥ ᱵᱟᱠᱚ ᱮᱢ ᱟᱠᱟᱫ ᱠᱚᱣᱟ ᱛᱤᱥ ᱦᱟᱸ ᱠᱚ ᱦᱩᱭᱩᱜ ᱠᱟᱱ ᱛᱟᱠᱚᱣᱟ ᱦᱟᱸᱜ ᱵᱟᱹᱧ ᱞᱟᱹᱭ ᱫᱟᱲᱮᱭᱟᱜ ᱠᱟᱱᱟ᱾
ᱦᱳᱭ ᱩᱱᱠᱩᱣᱟᱜ ᱦᱚᱸ ᱟᱜᱚᱥ ᱥᱮᱱ ᱜᱮ ᱦᱩᱭᱩᱜ ᱛᱟᱠᱚᱣᱟ ᱟᱨ ᱩᱱᱠᱩᱣᱟᱜ ᱩᱱᱠᱚᱣᱟᱜ ᱪᱟᱵᱟ ᱞᱮᱱ ᱠᱷᱟᱱ ᱜᱮ ᱦᱟᱸᱜ ᱟᱞᱮᱭᱟᱜ ᱥᱴᱟᱴᱚᱜ ᱛᱟᱞᱮᱭᱟ ᱛᱚ᱾
ᱩᱱᱠᱩᱣᱟᱜ ᱪᱟᱵᱟ ᱟᱯᱮᱭᱟᱜ ᱮᱥᱴᱟᱴᱚᱜ-ᱟ ᱵᱷᱟᱜᱮ ᱞᱮᱠᱟ ᱯᱟᱲᱦᱟᱜ ᱢᱮ ᱛᱚᱵᱮ ᱥᱮ ᱪᱮᱫ ᱱᱤᱛᱚᱜ ᱧᱮᱞ ᱵᱟᱲᱟᱭ ᱢᱮ᱾
ᱦᱳᱭ᱾
ᱟᱨ ᱨᱩᱴᱤᱱ ᱠᱚ ᱦᱮᱡ ᱞᱮᱱᱠᱷᱟᱱ ᱦᱚᱨᱚ ᱵᱚᱨᱜ-ᱟ ᱦᱮᱸ᱾
ᱯᱟᱲᱦᱟᱜ ᱦᱩᱭᱩᱜ ᱠᱟᱱ ᱜᱮᱭᱟ ᱟᱫᱚ ᱦᱟᱯᱮ ᱚᱠᱟᱨᱮ ᱱᱩᱠᱩᱣᱟᱜ ᱥᱮᱱᱴᱟᱨ ᱠᱚ ᱯᱟᱲᱟᱜ ᱠᱟᱱ ᱛᱟᱠᱚᱣᱟ ᱟᱞᱮᱭᱟᱜ ᱥᱮᱱᱴᱟᱨ ᱚᱠᱟᱨᱮ ᱯᱟᱲᱟᱜ ᱠᱟᱱ ᱛᱟᱞᱮᱭᱟ ᱦᱟᱜ᱾ ᱥᱟᱺᱜᱤᱧ ᱠᱚᱨᱮ ᱡᱩᱫᱤ ᱥᱮᱱᱴᱟᱨ ᱯᱟᱲᱟᱜᱼᱟ ᱫᱚᱢᱮ ᱯᱚᱭᱥᱟ ᱠᱷᱚᱨᱪᱟᱜᱼᱟ ᱦᱮᱸ ᱵᱟᱝ?
ᱥᱟᱺᱜᱤᱧ ᱧᱚᱜ ᱠᱷᱟᱱ ᱟᱥᱟ ᱠᱚᱨᱮ ᱱᱚᱜᱼᱚ ᱚᱱᱛᱮ ᱜᱮ ᱯᱟᱲᱟᱜ ᱛᱟᱯᱮᱭᱟ ᱟᱞᱮ ᱡᱟᱦᱟᱸ ᱨᱮ ᱯᱟᱲᱟᱣ ᱞᱮᱱ ᱛᱟᱞᱮᱭᱟ ᱚᱰᱮ ᱜᱮ ᱡᱟᱹᱱᱤᱡ ᱯᱟᱲᱟᱜᱼᱟ᱾
ᱦᱩᱸ ᱚᱱᱛᱮ ᱪᱷᱟᱲᱟ ᱚᱱᱛᱮ ᱪᱷᱟᱲᱟ ᱚᱠᱟ ᱨᱮᱦᱚᱸ ᱯᱟᱲᱟᱜᱼᱟ ᱵᱟᱠᱦᱟᱱ᱾ ᱟᱯᱮᱭᱟᱜ ᱡᱮᱢᱚᱱ ᱟᱹᱰᱤ ᱜᱟᱱ ᱠᱷᱚᱨᱪᱟᱭᱮᱱᱟ ᱦᱮᱸ ᱥᱮ?
ᱠᱷᱚᱨᱪᱟ ᱛᱚ ᱠᱷᱚᱨᱪᱟᱭᱱᱟ ᱥᱟᱹᱨᱤ ᱜᱮ ᱪᱮᱫ ᱮᱢ ᱪᱤᱠᱟᱹᱭᱟ᱾
ᱟᱨ ᱛᱤᱥ ᱱᱚᱣᱟ ᱨᱮᱱᱟᱜ ᱨᱮᱡᱟᱞᱴ ᱩᱰᱩᱠᱚᱜ ᱛᱟᱯᱮᱭᱟ ᱟᱯᱮᱭᱟᱜ?
ᱨᱟᱡᱟ ᱫᱚ ᱱᱟᱜ ᱠᱷᱟᱱ ᱟᱞᱮ ᱫᱚᱚ ᱯᱮ ᱢᱟᱥ ᱚᱱᱠᱟ ᱮᱱᱤᱡ ᱞᱟᱜᱟ ᱫᱚ ᱞᱟᱜᱟᱜᱼᱟ ᱯᱮ ᱯᱩᱱ ᱢᱟᱥ ᱫᱚ ᱱᱟᱜ ᱠᱷᱟᱱ᱾ ᱟᱫᱚ ᱱᱟᱜ ᱠᱷᱟᱱ ᱪᱤᱠᱟᱹᱜ ᱠᱟᱱᱟ ᱱᱤᱭᱟᱹ ᱵᱟᱨ ᱨᱮᱡᱟᱞᱴ ᱠᱷᱟᱱ ᱚᱞ ᱫᱚ ᱚᱞ ᱦᱩᱭ ᱠᱟᱱᱟ ᱡᱩᱫᱤ ᱯᱷᱮᱞᱳ-ᱟ ᱱᱟᱠᱷᱟᱱ᱾
ᱪᱮᱫ ᱞᱮᱠᱟᱢ ᱚᱞ ᱦᱚᱴᱚ ᱠᱟᱫᱟ ᱛᱟᱦᱚᱞᱮ?
ᱚᱞ ᱫᱚ ᱚᱞ ᱦᱩᱭ ᱟᱠᱟᱱᱟ ᱟᱫᱚ ᱱᱟᱜ ᱠᱷᱟᱱ ᱯᱟᱥ ᱞᱮᱠᱷᱟᱱ ᱫᱚ ᱵᱷᱷᱟᱞᱜᱼᱟ ᱡᱩᱫᱤ ᱠᱚ ᱮᱢᱚᱜ ᱠᱷᱟᱱ ᱡᱩᱫᱤ ᱱᱟᱢᱵᱟᱨ ᱱᱟᱢᱵᱟᱨ ᱟᱫᱚ ᱪᱮᱫ ᱪᱤᱠᱟᱹ-ᱟ ᱱᱟᱜᱠᱷᱟᱱ ᱵᱟᱹᱧ ᱞᱟᱹᱭ ᱫᱟᱲᱮᱭᱟᱜ ᱠᱟᱱᱟ ᱩᱱᱟᱹᱜ ᱫᱚ ᱯᱩᱨᱟᱹᱯᱩᱨᱤ ᱫᱚ᱾
ᱢᱮᱡᱚᱨ ᱨᱮ ᱛᱤᱱᱟᱹᱜ ᱛᱟᱦᱮᱸ ᱠᱟᱱ ᱛᱟᱯᱮᱭᱟ ᱢᱮᱡᱚᱨ ᱜᱮ ᱡᱚᱛᱚ ᱛᱟᱦᱮᱸ ᱠᱟᱱ ᱛᱟᱯᱮᱭᱟ ᱢᱮᱡᱚᱨ?
ᱢᱮᱡᱚᱨ ᱯᱮᱯᱟᱨ ᱫᱟ ᱛᱟᱦᱮ ᱠᱟᱱ ᱛᱟᱞᱮᱭᱟ ᱛᱤᱱᱟᱹᱜ ᱛᱟᱦᱮ ᱠᱟᱱ ᱛᱟᱦᱮ ᱠᱟᱱ ᱛᱟᱞᱮᱭᱟ ᱩᱸᱜ ᱢᱮᱡᱚᱨ ᱯᱮᱯᱟᱨ ᱜᱮ ᱛᱟᱦᱮ ᱠᱟᱱᱟ᱾ ᱯᱩᱱᱮ ᱯᱤᱭᱟ ᱛᱟᱦᱮᱸ ᱠᱟᱱᱟ ᱢᱮᱡᱚᱨ ᱯᱮᱯᱟᱨ ᱨᱮ᱾
ᱦᱩᱸ,
ᱚᱸᱰᱮ ᱱᱟᱣᱟ ᱢᱤᱜᱴᱟᱝ ᱦᱮᱜ ᱠᱟᱱᱟ ᱥᱟᱵᱽᱡᱮᱠᱴ ᱚᱱᱟ ᱛᱟᱦᱮᱸ ᱠᱟᱱᱟ ᱢᱤᱜᱴᱟᱝ᱾ ᱟᱨ ᱢᱤᱜᱴᱟᱝ ᱢᱟᱭᱱᱚᱨ ᱢᱮᱱᱟᱜ ᱜᱮᱭᱟ ᱚᱱᱟ ᱫᱚ ᱢᱚᱬᱮ ᱜᱚᱴᱟᱝ ᱢᱳᱴ ᱯᱚᱨᱤᱠᱠᱷᱟ ᱦᱩᱭ ᱠᱟᱱᱟ ᱵᱩᱡᱽᱫᱟᱢ᱾
ᱟᱪᱪᱷᱟ,
ᱛᱟᱦᱚᱞᱮ ᱦᱟᱸᱜ ᱢᱳᱴᱟᱢᱩᱴᱤ ᱵᱷᱟᱹᱜᱤ ᱜᱮ ᱦᱩᱭ ᱫᱚ ᱦᱩᱭ ᱠᱟᱱᱟ ᱚᱝᱠᱟ᱾ ᱟᱨ ᱟᱸ ᱟᱵᱚᱣᱟᱜ ᱢᱟᱨᱟᱝ ᱵᱤᱫᱽ ᱫᱟᱹᱜᱟᱲ ᱛᱚ ᱚᱱᱠᱟ ᱦᱟᱸᱜ ᱠᱮᱞᱟᱥ ᱠᱚ ᱴᱷᱤᱠ ᱴᱷᱟᱠ ᱵᱟᱝ ᱦᱩᱭᱩᱜ ᱠᱟᱱᱟ ᱥᱮ ᱟᱫᱚ ᱪᱤᱠᱟᱹᱛᱮᱢ ᱚᱠᱚᱭᱛᱮ ᱞᱟᱹᱭᱟᱢᱛᱮ ᱠᱟᱹᱴᱤᱜ ᱵᱷᱟᱹᱜᱤ ᱧᱚᱜ ᱮᱢ ᱯᱟᱲᱟᱜᱼᱟ ᱦᱮᱸ ᱵᱟᱝ᱾
ᱚᱱᱟ ᱫᱚ ᱠᱟᱛᱷᱟ ᱠᱟᱱᱟ ᱟᱫᱚ ᱩᱱᱠᱩ ᱫᱚ ᱦᱟᱸᱜ ᱠᱷᱟᱱ ᱵᱟᱠᱚ ᱵᱩᱡᱟ ᱛᱚ ᱡᱮ ᱠᱮᱞᱟᱥ ᱦᱩᱭ ᱠᱟᱱᱟ ᱥᱮ ᱵᱟᱝ ᱦᱩᱭ ᱞᱮᱱᱟ᱾
ᱦᱳᱭ ᱮᱠᱫᱚᱢ,
ᱟᱫᱚ ᱢᱩᱪᱟᱹᱜ ᱨᱮ ᱚᱞ ᱫᱚ ᱚᱞ ᱦᱩᱭ ᱞᱮᱱᱟ ᱵᱩᱡᱽ ᱫᱟᱢ ᱢᱤᱜᱴᱟᱝ ᱯᱚᱨᱤᱠᱠᱷᱟ ᱨᱮ ᱡᱚᱠᱷᱚᱱᱤᱧ ᱚᱞᱮᱫ ᱛᱟᱦᱮᱸᱜ ᱤᱧ ᱵᱩᱡᱽ ᱫᱟᱢ ᱦᱮᱸ᱾
ᱦᱮᱸ᱾
ᱟᱨ ᱢᱩᱪᱟᱹᱜ ᱯᱚᱨᱤᱠᱠᱷᱟ ᱨᱮ ᱚᱱᱟᱧ ᱚᱞᱟᱫ ᱛᱟᱦᱮᱸᱜ ᱵᱩᱡᱽ ᱫᱟᱢ᱾
ᱪᱮᱜ ᱮᱢ ᱚᱞᱮᱜ ᱛᱟᱦᱮᱸᱜ-ᱟ?
ᱪᱮᱜ ᱜᱚᱝᱠᱮ ᱟᱞᱮᱭᱟᱜ ᱫᱚ ᱱᱚᱝᱠᱟ ᱠᱮᱞᱟᱥ ᱠᱚ ᱵᱟᱝ ᱦᱩᱭ ᱵᱟᱲᱟᱜ ᱜᱮᱭᱟ ᱦᱮᱸ ᱥᱮ᱾
ᱦᱳᱭ,
ᱠᱮᱞᱟᱥ ᱠᱚ ᱵᱟᱝ ᱦᱩᱭ ᱵᱟᱲᱟᱜ ᱜᱮ ᱛᱟᱞᱮᱭᱟ ᱟᱞᱮᱭᱟᱜ ᱫᱚ ᱱᱚᱝᱠᱟ ᱯᱟᱲᱦᱟᱣ ᱠᱚ ᱵᱟᱝ ᱵᱟᱝᱞᱟ ᱠᱚ ᱵᱟᱝ ᱵᱟᱲᱟᱭ ᱦᱩᱭᱩᱜ ᱜᱮᱭᱟ᱾ ᱟᱫᱚ ᱱᱟᱢᱵᱟᱨ ᱠᱚ ᱠᱟᱹᱴᱤᱜ ᱵᱤᱱ ᱮᱢᱚᱜᱼᱟ ᱟᱫᱚ ᱚᱝᱠᱟ᱾
ᱟᱪᱪᱷᱟ ᱟᱪᱪᱷᱟ᱾
ᱡᱮᱢᱚᱱ ᱟᱫᱚ ᱦᱟᱸᱜ ᱠᱷᱟᱱ ᱪᱮᱜ ᱮ ᱪᱤᱠᱟᱹᱭᱟ ᱠᱷᱟᱱ᱾
ᱦᱮᱸ ᱜᱚᱝᱠᱮ ᱦᱚᱸᱠᱚ ᱵᱩᱡᱷᱟᱹᱣᱟ ᱡᱮ ᱚᱞ ᱞᱮᱠᱷᱟᱱ ᱜᱮ ᱯᱟᱥ ᱫᱚᱠᱚ ᱯᱟᱥ ᱠᱟᱠᱚ ᱠᱟᱠᱚᱣᱟ ᱪᱮᱫᱟᱜ ᱥᱮ ᱡᱩᱫᱤ ᱠᱷᱟᱱ ᱠᱷᱟᱛᱟ ᱠᱚᱭ ᱯᱮᱨᱮᱡ ᱴᱚ ᱠᱟᱜ ᱟᱵᱮᱱ ᱛᱟᱦᱚᱞᱮ ᱠᱷᱟᱱ ᱫᱚ ᱞᱟᱹᱭᱟᱭ ᱠᱮᱞᱟᱥ ᱢᱟ ᱵᱟᱝ ᱦᱩᱭᱩᱜ ᱠᱟᱱ ᱜᱮᱭᱟ᱾ ᱟᱨ ᱟᱵᱚᱣᱟᱜ ᱠᱚᱞᱮᱡᱽ ᱨᱮᱫᱚ ᱟᱹᱰᱤᱴᱟ ᱜᱮ ᱮᱴᱠᱮᱴᱚᱬᱮ ᱢᱮᱱᱟᱜ ᱠᱟᱜ ᱜᱮᱭᱟ ᱦᱮᱸ
ᱮᱴᱠᱮᱴᱚᱬᱮ ᱫᱚ ᱢᱮᱱᱟᱜ ᱜᱮᱭᱟ ᱛᱚ ᱫᱚᱢᱮ,
ᱟᱨ ᱱᱚᱜᱼᱚᱭ ᱡᱮ ᱴᱮᱴᱟᱥ ᱠᱚᱨᱮᱧ ᱧᱮᱞᱮᱫ ᱛᱟᱦᱮᱸᱱᱟ ᱡᱮ ᱮᱢ ᱞᱮᱫ ᱛᱟᱦᱮᱸ ᱱᱟᱠᱚ᱾ ᱮᱫ ᱱᱚᱣᱟ ᱨᱮᱱᱟᱜ ᱜᱝᱢᱠᱮ ᱠᱚ ᱱᱤᱭᱳᱜᱚᱜ ᱠᱟᱱᱟ ᱥᱮ ᱪᱮᱫ ᱢᱮᱜᱴᱟᱝ ᱠᱟᱛᱮᱜ ᱡᱚᱛᱚ ᱥᱟᱵᱡᱮᱠᱴ ᱨᱮᱱᱟᱜ
ᱢᱤᱜᱴᱟᱝ ᱠᱟᱛᱮᱜ ᱫᱚ ᱪᱮᱫ ᱮ ᱪᱤᱠᱟᱹᱭᱟ ᱚᱱᱟ ᱧᱮᱞ ᱚᱱᱟ ᱠᱷᱚᱭ ᱱᱳᱴᱤᱥ ᱦᱚᱸ ᱫᱚᱦᱚᱸ ᱞᱮᱫᱟᱢ ᱢᱟᱱᱮ,
ᱦᱳᱭ ᱛᱤᱦᱤᱧ ᱫᱚᱦᱟᱸᱜ ᱞᱟᱭᱫᱟᱹᱧ ᱚᱱᱟᱜᱮ ᱫᱚᱦᱚ ᱞᱮᱫ ᱛᱟᱦᱮᱸ ᱱᱟᱠᱚ ᱚᱱᱠᱟ ᱫᱚ ᱦᱳᱭ ᱢᱤᱜᱴᱟᱝ ᱠᱟᱛᱮᱜ ᱡᱚᱛᱚ ᱥᱟᱵᱽᱡᱮᱠᱴ ᱨᱮ ᱢᱤᱫᱴᱤᱜ᱾
ᱢᱤᱜᱴᱟᱝ ᱠᱟᱛᱮᱜ ᱫᱚ ᱚᱠᱚᱭ ᱱᱟᱜ ᱠᱷᱟᱱᱮᱢ ᱟᱹᱰᱤ ᱩᱛᱟᱹᱨ ᱠᱚ ᱮᱢᱟ ᱛᱚ ᱠᱷᱟᱱ ᱚᱱᱟ ᱨᱮᱫᱚ᱾
ᱦᱮᱸ ᱟᱨ ᱟᱵᱚ ᱟᱹᱰᱤᱜᱟᱱ ᱪᱮᱜ ᱠᱚ ᱞᱟᱹᱭᱟ ᱢᱮᱱᱟᱜ-ᱟ ᱛᱚ ᱦᱮᱸ ᱵᱟᱝ?
ᱦᱮᱸ᱾
ᱦᱳᱭ ᱦᱳᱭ᱾
ᱟ ᱯᱷᱳᱱ ᱦᱤᱡᱩᱜ ᱠᱟᱱ ᱛᱟᱢᱟ ᱡᱮ?
ᱟᱸ ᱦᱮᱜ ᱞᱮᱱ ᱛᱟᱦᱮᱸᱜᱼᱟ᱾
ᱚᱸᱻ ᱛᱚ ᱱᱟᱜ ᱠᱷᱟᱱ ᱟᱵᱚᱨᱮᱱ ᱫᱚ ᱚᱠᱚᱭ ᱠᱚ ᱮᱢᱟ ᱦᱟᱸᱜ ᱠᱷᱟᱱ ᱩᱱᱠᱤᱱ ᱡᱟᱹᱱᱤᱡ ᱠᱤᱱ ᱮᱢᱟ ᱤᱱᱠᱤᱱ᱾ ᱢᱮᱱᱟᱜ ᱠᱤᱱ ᱫᱚ ᱯᱷᱮᱞᱳᱥᱳᱯᱷᱤ ᱨᱮᱱ,
ᱦᱚᱸ, ᱦᱚ ᱦᱚ ᱩᱱᱠᱤᱱ ᱜᱮ ᱦᱟᱸᱜ ᱟᱨ ᱟᱞᱮᱨᱮᱱ ᱢᱤᱜᱴᱟᱜ ᱜᱚᱝᱠᱮ ᱢᱮᱱᱟᱭ ᱛᱟᱞᱮᱭᱟ ᱩᱱᱤᱴᱟᱜ ᱜᱮ ᱡᱟᱹᱱᱤᱡ ᱮ ᱧᱟᱢᱟᱭ ᱾ ᱟᱨ ᱢᱤᱜᱜᱴᱤᱹᱮᱡ ᱦᱟᱱᱮ ᱪᱮᱜ ᱠᱚ ᱞᱟᱹᱭᱟ ᱦᱤᱥᱴᱨᱤ ᱨᱮᱱ ᱫᱚ ᱩᱱᱤ ᱫᱤᱫᱤ ᱢᱮᱱᱟᱭ ᱫᱚ᱾
ᱦᱮᱸ ᱦᱮᱸ ᱟᱫᱚ ᱱᱟᱜ ᱠᱷᱟᱱ ᱱᱚᱣᱟ ᱫᱚ ᱪᱮᱫ ᱞᱮᱠᱟ ᱠᱚ ᱱᱤᱭᱳᱜᱽ ᱠᱚᱣᱟ ᱱᱚᱣᱟ ᱫᱚ?
ᱠᱮ ᱟᱫᱚ ᱾ ᱡᱮᱢᱚᱱ ᱯᱷᱤᱞᱳᱡᱳᱯᱷᱤ ᱨᱮᱱ ᱫᱚᱠᱤᱱ ᱵᱟᱨ ᱦᱚᱲᱚᱜ ᱫᱚ ᱛᱟᱦᱚᱞᱮ ᱠᱷᱟᱱ ᱫᱚ ᱩᱱᱠᱤᱱ ᱫᱚᱠᱚ ᱪᱤᱠᱟᱹ ᱠᱤᱱᱟᱹ?
ᱩᱱᱠᱤᱱ ᱟᱫᱚ ᱚᱦᱚᱢ ᱞᱟᱹᱭ ᱠᱮᱭᱟ ᱟᱹᱰᱤ ᱦᱮᱱᱟᱜ ᱠᱚᱣᱟ ᱠᱤᱱᱛᱩ ᱾
ᱦᱮᱸ
ᱟᱨ ᱢᱤᱫᱴᱟᱝ ᱠᱟᱛᱮᱫ ᱫᱚ ᱱᱚᱣᱟᱮᱫ ᱪᱮᱫ ᱥᱚᱨᱠᱟᱨ ᱠᱚᱣᱟᱜ ᱵᱟᱝ ᱠᱟᱱᱟ ᱱᱚᱣᱟ ᱫᱚ? ᱱᱚᱣᱟ ᱫᱚ ᱥᱟᱱᱛᱟᱲᱤ ᱢᱤᱰᱤᱭᱚ ᱠᱚᱨᱮ᱾
ᱱᱚᱣᱟ ᱫᱚ ᱮᱠᱪᱩᱭᱮᱞᱤ ᱱᱩᱠᱩ ᱫᱚ ᱦᱟᱸᱜ ᱢᱟᱱᱮ ᱮᱠᱡᱟᱢ ᱠᱚ ᱮᱢ ᱪᱚ ᱞᱮ ᱠᱷᱟᱱ ᱵᱷᱟᱜᱤ ᱠᱚᱜᱼᱟ ᱾ ᱚᱠᱚᱭ ᱫᱚ ᱦᱟᱸᱜ ᱚᱠᱚᱭ ᱪᱮᱫᱞᱮᱠᱟᱭ ᱧᱟᱢᱟᱭ ᱦᱟᱜ ᱵᱟᱝ ᱥᱤᱴ ᱛᱟᱦᱮᱱᱟ ᱟᱨ ᱮᱠᱡᱟᱢ ᱠᱚ ᱮᱢ ᱪᱚ ᱞᱮᱠᱟᱱ ᱵᱷᱟᱹᱜᱤᱼᱟ ᱦᱮᱸ ᱥᱮ? ᱱᱚᱝᱠᱟ ᱫᱚ ᱦᱟᱜ ᱵᱷᱟᱜᱤ ᱫᱚ ᱚᱠᱚᱭ ᱞᱟᱹᱭᱟ ᱤᱧ ᱤᱧ ᱤᱧ ᱮᱢᱚᱱ ᱞᱟᱹᱭᱟᱹᱧ ᱤᱧ᱾ ᱤᱧ ᱮᱢᱟ ᱥᱮ ᱤᱧ ᱧᱟᱢᱟ ᱱᱚᱣᱟ ᱫᱚ ᱡᱮ ᱟᱢᱮᱢ ᱧᱟᱢᱟ ᱥᱮ ᱦᱟᱹᱱᱤᱧ ᱧᱟᱢᱟ ᱚᱱᱠᱟ ᱠᱟᱛᱷᱟ ᱫᱚ ᱵᱟᱝ᱾ ᱡᱚᱛᱚ ᱦᱚᱲ ᱮᱠᱡᱟᱢ ᱮᱢ ᱯᱮ᱾ ᱦᱮᱸ ᱵᱟᱝ?
ᱟᱫᱚ ᱢᱤᱫᱴᱟᱝ ᱞᱟᱹᱜᱤᱫ ᱫᱚ ᱱᱟ
ᱛᱚᱵᱮ ᱠᱷᱟᱱ ᱵᱷᱟᱹᱜᱮ ᱮᱢᱚᱱ ᱮᱵᱚᱦᱟᱱ ᱡᱚᱛᱚ ᱦᱚᱲᱟᱜ ᱨᱟᱹᱜᱤ ᱟᱹᱲᱤᱥ ᱠᱟᱛ ᱛᱮᱦᱮᱱᱟ ᱥᱮ ᱮᱭᱟᱹ ᱤᱧ ᱩᱱᱟᱹᱜ ᱫᱤᱱ ᱠᱚᱞᱮᱡ ᱨᱤᱧ ᱯᱟᱲᱦᱟᱣ ᱮᱫ ᱠᱚᱣᱟ ᱟᱨ ᱤᱧ ᱵᱟᱹᱧ ᱧᱟᱢ ᱞᱮᱫᱟ᱾ ᱟᱢᱮᱢ ᱧᱟᱢ ᱠᱮᱫᱟ ᱤᱧ ᱦᱚᱛᱚᱧ ᱯᱟᱲᱦᱟᱣᱮᱜ ᱠᱚ ᱛᱟᱦᱮᱸᱼᱟ ᱩᱱᱤᱭ ᱞᱟᱹᱭᱟ ᱤᱧ ᱦᱚᱛᱚᱧ ᱯᱟᱲᱦᱟᱜᱮᱜ ᱠᱚ ᱛᱟᱦᱮᱸᱜᱼᱟ᱾ ᱦᱮ ᱵᱟᱝ?
ᱚᱱᱟ ᱫᱚ ᱩᱱᱠᱩ ᱫᱚ ᱵᱟᱠᱚ ᱵᱩᱡᱟᱹᱨᱟ ᱛᱟᱦᱮᱱ ᱚᱱᱟ ᱫᱚ ᱟᱫᱚ ᱢᱤᱫᱴᱟᱝ ᱞᱟᱹᱜᱤᱫ ᱛᱮ ᱪᱮᱫ ᱞᱮᱠᱟ ᱯᱚᱨᱤᱠᱠᱷᱟ ᱠᱚ ᱦᱟᱛᱟᱣ ᱛᱟᱠᱚᱣᱟ ᱚᱱᱟ ᱞᱮᱠᱟᱱ ᱵᱟᱝ ᱵᱩᱡᱩᱜ ᱠᱟᱱᱟ ᱯᱚᱨᱤᱠᱠᱷᱟ ᱠᱚ ᱮᱢ ᱦᱚᱪᱚ ᱠᱚᱣᱟ ᱥᱮ ᱪᱮᱫ ᱞᱮᱠᱟ ᱱᱚᱣᱟ ᱫᱚ ᱤᱱᱤᱡ ᱥᱮᱱᱴᱟᱨ ᱜᱤ ᱦᱩᱭᱩᱜᱼᱟ ᱚᱦᱚᱢ ᱞᱟᱹᱭ ᱠᱮᱭᱟ ᱱᱚᱣᱟ ᱫᱚ ᱪᱮᱫ ᱞᱮᱠᱟ ᱱᱟᱜ ᱠᱷᱟᱱ᱾
ᱦᱳᱭ ᱟᱵᱟᱨᱮᱱ ᱯᱨᱤᱱᱥᱤᱯᱟᱞ ᱜᱮᱛᱚ ᱱᱤᱛᱳ ᱫᱚᱭ ᱛᱚ ᱦᱟᱸᱜ ᱩᱱᱤ ᱜᱮᱛᱚ ᱦᱟᱸᱜ ᱮᱜᱻ ᱱᱚᱣᱟ ᱨᱮᱱ ᱩᱱᱤᱛᱚᱭ ᱵᱟᱲᱟᱭᱟ ᱟᱵᱩ ᱪᱮᱫ ᱞᱮᱠᱟ ᱪᱤᱠᱟᱹᱭᱟ?
ᱱᱚᱣᱟ ᱫᱚ ᱜᱳᱴᱟ ᱠᱚᱞᱮᱡᱽ ᱨᱮᱱ ᱜᱤᱞᱚ ᱤᱭᱟᱹ ᱠᱚᱣᱟ ᱥᱮ ᱪᱮᱫ ᱞᱮᱠᱟ ᱱᱚᱣᱟ ᱫᱚ?
ᱠᱮᱡᱟᱱᱮ ᱵᱟᱹᱧ ᱵᱟᱲᱟᱭᱟ ᱚᱱᱠᱟ ᱥᱴᱮᱴᱟᱥ ᱥᱳᱨᱤᱧ ᱧᱮᱞ ᱵᱟᱲᱟ ᱠᱮᱫᱟ ᱟᱫᱚ ᱞᱟᱹᱭ ᱫᱟ ᱦᱟᱯᱮ ᱤᱧ ᱫᱚᱦᱚ ᱞᱮᱜᱮ ᱥᱮ᱾
ᱦᱩᱸᱻ
ᱟᱫᱚ ᱦᱟᱸᱜ ᱟᱞᱮᱨᱮᱱ ᱜᱚᱢᱠᱮ ᱦᱚᱸ ᱛᱮᱦᱮᱧ ᱠᱚ ᱩᱱᱠᱩ ᱦᱟᱸᱜ ᱚᱱᱮ ᱚᱱᱮ ᱵᱤ-ᱮᱰ ᱠᱚᱞᱮᱡᱽ ᱵᱟᱠᱷᱨᱟ ᱛᱮ ᱚᱸᱰᱮ ᱮᱸᱻ ᱚᱱᱟ ᱠᱷᱟᱹᱛᱤᱨ ᱛᱤᱦᱤᱧ ᱫᱚ ᱦᱟᱜ ᱚᱝᱠᱟ ᱴᱤᱭᱩᱥᱚᱱ ᱞᱚᱜᱚᱱ ᱧᱚᱜ ᱪᱷᱩᱴᱤ ᱠᱮᱫ ᱞᱮᱭᱟ ᱞᱟᱹᱭᱫᱟᱭ᱾ ᱦᱮᱻ ᱚᱸᱰᱮ ᱪᱟᱞᱟᱜ ᱦᱩᱭᱩᱜ ᱛᱟᱠᱚᱣᱟ ᱪᱮᱫ ᱪᱮᱫ ᱪᱚᱠᱚ ᱦᱚᱦᱚᱣᱟ ᱟᱠᱟᱜ ᱠᱚᱣᱟ ᱠᱚ ᱚᱸᱰᱮ ᱵᱤᱭ-ᱮᱰ ᱠᱚᱞᱮᱡ ᱵᱟᱠᱷᱨᱟ ᱨᱮ᱾ ᱛᱮ
ᱦᱮᱸ ᱛᱚ ᱦᱟᱜᱻ
ᱟᱫᱚ ᱦᱟᱸᱜ ᱟᱵᱚᱣᱟᱜ ᱱᱚᱣᱟ ᱵᱤ-ᱮᱰ ᱠᱚᱞᱮᱡᱽ ᱵᱟᱠᱷᱨᱟ ᱫᱚ ᱦᱟᱸᱜ ᱱᱚᱜ-ᱚᱭ ᱡᱟᱹᱱᱤᱡ ᱠᱷᱟᱱ ᱫᱩ ᱛᱟᱹᱨᱤᱠᱷ ᱫᱚ ᱵᱟᱝ ᱪᱟᱞᱟᱜ ᱤᱧᱫᱚ ᱢᱟᱱᱮ ᱞᱟᱹᱭ ᱠᱮᱫᱟ ᱠᱚ ᱛᱚ ᱡᱮ -ᱛᱯᱮᱭᱟ ᱢᱮᱱᱛᱮ᱾
ᱵᱟᱝ ᱵᱟᱝ ᱟᱫᱚ ᱚᱱᱛᱮ ᱫᱚ ᱵᱟᱝ ᱪᱟᱞᱟᱜ ᱦᱩᱭᱩᱜᱼᱟ ᱚᱱᱟ ᱫᱚ ᱱᱳᱴᱤᱥ ᱠᱚ ᱟᱲᱟᱜ ᱠᱟᱫᱟ ᱛᱚ ᱧᱮᱞᱫᱟᱢ ᱛᱚ᱾
ᱚ ᱦᱚᱸ ᱱᱳᱴᱤᱥ ᱠᱚ ᱟᱲᱟᱜ ᱠᱟᱫᱟ ᱧᱮᱞ ᱠᱮᱫᱟᱹᱧ ᱡᱮ ᱡᱩᱫᱤ ᱪᱮᱫ ᱦᱚᱸ ᱵᱟᱠᱚ ᱞᱟᱹᱭ ᱨᱩᱣᱟᱹᱲ ᱠᱮᱭᱟ ᱥᱮ ᱟᱞᱮ ᱡᱩᱫᱤ ᱠᱚ ᱩᱱᱠᱩ ᱠᱚ ᱞᱟᱹᱭ ᱠᱮᱭᱟ ᱡᱮ ᱵᱟᱝ ᱵᱟᱝ ᱦᱩᱭᱩᱜ ᱛᱟᱯᱮ ᱛᱟᱦᱞᱮ ᱠᱷᱟᱱ ᱟᱱᱫᱳᱞᱚᱱ ᱦᱚᱭ ᱠᱚᱜ ᱠᱮᱭᱟ ᱥᱮ ᱨᱟᱥᱛᱟ ᱜᱷᱮᱨᱟᱣ ᱦᱳᱭ ᱠᱚᱜ ᱜᱮᱭᱟ ᱟᱫᱚ ᱱᱤᱛᱚᱜ ᱞᱟᱹᱭ ᱠᱮᱫᱟ ᱡᱮ ᱦᱮᱸ ᱦᱩᱭᱩᱜ ᱛᱟᱯᱮᱭᱟ ᱟᱫᱚ ᱪᱮᱫ ᱚᱸᱰᱮ ᱫᱚ ᱴᱟᱴᱠᱟᱢ ᱪᱟᱞᱟᱜᱼᱟ ᱦᱮᱸ ᱥᱮ ᱵᱟᱝ?
ᱵᱟᱝ ᱵᱟᱝ ᱱᱤᱛᱚᱜ ᱫᱚ ᱵᱟᱝ ᱦᱩᱭᱩ-ᱟ ᱟᱫᱚ ᱩᱱᱠᱩ ᱫᱚᱠᱚ ᱧᱮᱞᱫᱟ ᱡᱮ ᱩᱱᱟᱹᱜ ᱜᱟᱱ ᱜᱤᱫᱽᱨᱟᱹ ᱢᱮᱱᱟᱜ ᱠᱚᱣᱟ᱾ ᱡᱩᱫᱤ ᱡᱟᱦᱟᱱᱟᱜ ᱩᱱᱠᱩ ᱫᱚᱠᱚ ᱧᱮᱞ ᱫᱟ ᱡᱮ ᱯᱩᱨᱟᱹ ᱠᱚ ᱤᱭᱟᱹ ᱠᱟᱫᱟ᱾ ᱦᱮᱸ ᱥᱮ ᱪᱮᱫ? ᱧᱮᱞ ᱫᱟᱢ ᱛᱚ᱾
ᱛᱮ ᱱᱤᱛᱚᱜ ᱡᱮ ᱠᱚᱞᱮᱡᱽ ᱠᱚᱦᱚᱸ ᱢᱮᱱᱟᱜ ᱟᱠᱟᱫᱟ ᱡᱚᱛᱚ ᱠᱤᱪᱷᱩ ᱢᱮᱱᱟᱜ ᱟᱠᱟᱫᱟ ᱱᱤᱛᱚᱜ ᱥᱩᱫᱩ ᱵᱤᱭᱮᱰ ᱠᱚᱞᱮᱡᱽ ᱜᱮ ᱵᱟᱹᱱᱩᱜ ᱠᱟᱫᱟ, ᱰᱤ ᱮᱞ ᱮᱰ ᱦᱚᱸ ᱢᱮᱱᱟᱜ ᱠᱟᱫᱟ ᱥᱩᱫᱷᱩ ᱵᱤᱭᱮᱰ ᱜᱮ ᱵᱟᱹᱪᱩᱜ ᱠᱟᱫᱟ ᱛᱟᱦᱞᱮ ᱠᱷᱟᱱ ᱫᱚ ᱪᱤᱠᱟᱹᱭᱟ ᱦᱮᱸ ᱵᱟ?
ᱟᱨ ᱴᱤᱪᱟᱨ ᱠᱚᱦᱚᱸ ᱢᱤᱫᱴᱟ ᱵᱮᱯᱟᱨ ᱠᱟᱱᱟ ᱵᱩᱡᱽᱫᱟᱢ᱾
ᱦᱳᱭ, ᱢᱟᱱᱮ ᱦᱟᱸᱜ᱾ ᱤᱧ ᱫᱩᱧ ᱞᱟᱹᱭᱫᱟ ᱡᱮᱻ ᱴᱤᱪᱟᱨ ᱫᱚ ᱯᱳᱭᱞᱳ ᱫᱚᱦ ᱵᱟᱝᱠᱚ ᱛᱟᱦᱮᱸ ᱦᱟᱛᱟᱲᱚᱜ-ᱟ ᱱᱚᱝᱠᱟ ᱤᱡᱤ, ᱤᱥᱴᱩᱰᱮᱱᱴ ᱫᱚᱠᱚ ᱵᱷᱚᱨᱛᱤ ᱦᱟᱛᱟᱲᱚᱜ ᱜᱮᱭᱟ ᱦᱟᱸᱜ, ᱠᱤᱱᱛᱩ ᱦᱟᱸᱜ ᱴᱤᱪᱟᱨ ᱠᱚᱫᱚ ᱦᱟᱸᱜ ᱱᱚᱝᱠᱟ ᱜᱮ ᱱᱤᱡᱮ ᱛᱮᱜᱮ ᱠᱟᱹᱴᱤᱡ, ᱯᱟᱲᱦᱟᱣ ᱦᱩᱭᱩᱜ ᱵᱟᱲᱟᱭ ᱦᱩᱭᱩᱜ ᱛᱟᱠᱚᱣᱟ ᱦᱮᱸ ᱥᱮ᱾ ᱛᱟᱨᱯᱚᱨᱮ ᱦᱚᱸ ᱫᱤᱱ ᱫᱤᱱ ᱛᱮ ᱩᱱᱠᱩ ᱦᱚᱸ ᱴᱤᱪᱟᱨ ᱨᱮᱱᱟᱜ ᱞᱟᱹᱭᱟᱠᱚ ᱟᱵᱚ ᱪᱮᱫ ᱞᱮᱠᱟ ᱡᱮ ᱟᱵᱚᱨᱮᱱ ᱛᱚ ᱚᱝᱠᱟ ᱴᱤᱪᱟᱨ ᱫᱚ ᱦᱟᱸᱜ ᱞᱟᱦᱟ ᱫᱚ ᱵᱟᱝᱠᱚ ᱛᱟᱦᱮᱸ ᱠᱟᱱᱟ ᱦᱮᱸ ᱥᱮ ᱵᱟᱝ᱾ ᱫᱤᱱ ᱫᱤᱱᱛᱮ ᱱᱚᱜ-ᱚᱭ ᱦᱟᱸᱜ ᱱᱤᱭᱟᱹ ᱵᱟᱨ ᱜᱮ ᱦᱟᱸᱜ ᱦᱮᱡᱽ ᱠᱟᱱᱟ ᱠᱚ᱾ ᱯᱨᱟᱭ ᱡᱚᱛᱚ ᱥᱟᱛᱟᱢ ᱞᱮᱱ ᱞᱮᱠᱟ ᱜᱮ᱾ ᱞᱟᱦᱟ ᱫᱚᱠᱚ ᱛᱮᱦᱮᱸ ᱠᱟᱱ ᱨᱮᱦᱚᱸ ᱛᱚ ᱩᱝᱠᱩ ᱫᱚ ᱢᱟᱱᱮ ᱪᱮᱫ ᱠᱚ ᱞᱟᱹᱭᱟ? ᱟᱫᱚ ᱱᱩᱠᱩ ᱦᱚᱸ ᱯᱟᱨᱢᱮᱴ ᱫᱚ ᱵᱟᱝ ᱠᱟᱱᱟ ᱠᱚᱛᱚ ᱜᱮᱥᱴ ᱞᱮᱠᱟ ᱟᱠᱚ ᱡᱟᱹᱣ ᱡᱚ ᱛᱚᱠᱷᱚᱱ ᱠᱞᱟᱥ ᱠᱚ ᱦᱟᱛᱟᱣᱟ ᱛᱚᱠᱷᱚᱱ ᱯᱚᱭᱥᱟ ᱠᱚ ᱧᱟᱢᱟ ᱵᱟᱠᱷᱟᱱ ᱫᱚ ᱵᱟᱝᱜᱮ᱾
ᱚᱱᱮ ᱚᱝᱠᱟ᱾
ᱟᱫᱚ ᱱᱟᱜ ᱠᱷᱟᱱ ᱧᱮᱞᱚᱜ ᱠᱟᱱᱟ ᱡᱮ ᱟᱫᱚ ᱱᱩᱠᱩ ᱜᱮ ᱱᱟᱜ ᱠᱷᱟᱱ ᱠᱚ ᱮᱢᱟ ᱠᱚᱣᱟ ᱠᱤᱪᱷᱩ ᱜᱟᱱ ᱴᱤᱪᱟᱨ ᱫᱚ ᱵᱩᱡᱽᱫᱟᱢ᱾
ᱦᱳᱭ, ᱤᱧᱦᱚᱸ ᱱᱚᱝᱠᱟᱜᱤᱧ ᱢᱚᱱᱮᱭᱟ ᱡᱮ ᱱᱩᱠᱩ ᱜᱮ ᱦᱟᱸᱜ ᱚᱱᱟ ᱠᱚᱫᱚ ᱟᱨ
ᱛᱤᱥ ᱠᱚᱛᱮ ᱮᱰᱢᱤᱥᱚᱱ ᱟᱨᱚᱢᱵᱚᱜ-ᱟ? ᱦᱤᱛᱳᱜ ᱫᱚ ᱟᱞᱚᱢ ᱢᱚᱱᱮᱭᱟ ᱡᱮ
ᱦᱳᱭ, ᱢᱮᱰᱟᱢ ᱢᱟᱛᱚ ᱟᱜ ᱜᱮ ᱟᱹᱰᱤ ᱵᱷᱟᱜᱽ, ᱵᱷᱟᱹᱞᱤ ᱡᱟᱹᱱᱤᱡ ᱯᱟᱲᱦᱟᱣ ᱠᱚᱣᱟᱭ᱾ ᱚᱱᱟ ᱠᱷᱟᱹᱛᱤᱨ ᱜᱮ ᱚᱱᱮ ᱜᱳᱲᱮᱱ ᱟᱨ ᱥᱤᱞᱵᱷᱟᱨ ᱢᱮᱰᱮᱞᱮ ᱧᱟᱢ ᱠᱟᱫᱟᱭ ᱛᱚ
ᱦᱮᱸ ᱧᱟᱢ ᱫᱚ ᱧᱟᱢ ᱟᱠᱟᱫᱟ᱾ ᱛᱚ, ᱩᱱᱤᱴᱟᱜ ᱜᱮ ᱟᱵᱚ ᱨᱮ ᱯᱟᱲᱦᱟᱣ ᱠᱟᱱᱟᱭ ᱥᱮ ᱩᱱᱤ ᱫᱚ ᱵᱟᱝ ᱠᱟᱱᱟᱭ ᱡᱟᱹᱱᱤᱡ?
ᱦᱳᱭ ᱭ, ᱚᱱᱟᱜᱤᱧ ᱥᱴᱩᱰᱮᱱᱴ ᱠᱟᱱᱟ᱾
ᱰᱟᱭ ᱵᱟᱲᱟ ᱠᱟᱱ ᱛᱟᱦᱞᱮ?
ᱦᱮᱸ ᱵᱟᱠᱷᱟᱱ ᱫᱚ ᱱᱚᱸᱰᱮ ᱠᱞᱟᱥ ᱦᱟᱛᱟᱣ ᱵᱟᱲᱟᱭ ᱟᱠᱟᱫ ᱜᱮᱭᱟ ᱛᱚ᱾ ᱱᱩᱭ ᱜᱮᱛᱚ ᱚᱱᱞᱟᱭᱤᱱ ᱛᱮ, ᱱᱩᱭ ᱜᱮᱛᱚ ᱚᱱᱞᱟᱭᱤᱱ ᱛᱮ ᱠᱞᱟᱥᱮ ᱦᱟᱛᱟᱣ ᱵᱟᱲᱟ ᱠᱮᱫ ᱛᱟᱯᱮᱭᱟ ᱵᱟᱢ ᱡᱚᱭᱮᱱ
ᱵᱟ ᱵᱟ ᱤᱧ ᱫᱚ ᱢᱤᱫ ᱧᱤᱫᱟᱹ ᱠᱮᱞᱟᱥ ᱠᱚ ᱪᱮᱫ ᱦᱚᱸ ᱟᱹᱣᱨᱤᱧ ᱡᱚᱭᱱᱟ ᱤᱧ, ᱥᱚᱡᱷᱮᱧ ᱞᱮᱭᱫᱟ ᱤᱧ᱾ ᱩᱱᱟᱹᱜ ᱜᱟᱱ ᱠᱞᱟᱥ ᱦᱩᱭᱱᱟ ᱚᱱᱞᱟᱭᱤᱱ ᱛᱮ, ᱢᱤᱫ ᱫᱷᱟᱨᱤᱧ ᱡᱚᱭᱮᱱᱟ ᱧᱮᱞ ᱠᱟᱜ ᱨᱮᱦᱚᱸᱧ ᱟᱫᱚ ᱵᱟᱹᱧ ᱡᱚᱭᱮᱱ ᱟᱠᱟᱫᱟ᱾
ᱟᱯᱮ ᱵᱮᱪ ᱫᱚ, ᱩᱱᱤ ᱜᱮ ᱠᱟᱱᱟᱭᱮ ᱱᱚᱣᱟ ᱠᱚᱞᱮᱡᱽ ᱨᱮᱱ ᱫᱚ᱾
ᱱᱩᱝᱠᱩ ᱯᱟᱨᱢᱮᱴ ᱫᱚ ᱵᱟᱝ ᱠᱟᱱᱟᱛᱚ ᱮᱠᱷᱚᱱ᱾ ᱪᱮᱜ ᱠᱚ ᱪᱤᱠᱟᱹᱭᱟ?
ᱟᱠᱚ ᱠᱟᱱ ᱜᱮᱭᱟ ᱠᱚ, ᱵᱟᱠᱚ ᱠᱚᱢᱯᱞᱤᱴ ᱠᱟᱜ-ᱟ ᱛᱚ᱾
ᱵᱟ ᱵᱟ᱾
ᱟᱫᱚ ᱟᱠᱚ ᱥᱟᱶ ᱥᱟᱶᱛᱮ ᱱᱩᱭ ᱫᱚ ᱱᱚᱸᱰᱮ ᱛᱟᱸᱦᱮᱱᱟᱭ ᱛᱚ᱾ ᱡᱷᱟᱲᱜᱨᱟᱢ ᱥᱮᱫ ᱨᱮ ᱛᱟᱸᱦᱮᱱᱟᱭ ᱛᱚ, ᱩᱱᱤ ᱫᱤᱫᱤ ᱴᱟᱜ ᱫᱚ ᱦᱤᱥᱴᱨᱤ ᱰᱤᱯᱟᱨᱢᱮᱱᱴ ᱨᱮᱱ᱾